ᱦᱮᱸ ᱡᱚᱦᱟᱨ ᱜᱮ ᱜᱚᱢᱠᱮ ᱞᱮᱫᱟᱧ ᱡᱚᱦᱟᱨ ᱜᱮ
ᱦᱮᱸ ᱡᱚᱦᱟᱨ ᱜᱮ ᱱᱟᱯᱟᱭ ᱵᱟᱲᱟ ᱜᱮ ᱛᱚ᱾
ᱦᱩᱸ ᱦᱩᱸ
ᱦᱩ ᱠᱟᱹᱴᱤᱡ ᱨᱚᱲ ᱠᱟᱹᱴᱤᱡ ᱵᱟᱹᱭ ᱵᱟᱹᱭᱛᱮ ᱟᱸᱡᱚᱢᱚᱜ ᱠᱟᱱ ᱛᱟᱵᱮᱱᱟ᱾
ᱦᱩᱸ ᱦᱩᱸ ᱴᱷᱤᱠ ᱜᱮ ᱟᱸᱡᱚᱢᱚᱜ ᱠᱟᱱᱟ᱾
ᱦᱩᱸ ᱠᱟᱹᱴᱤᱡ ᱟᱥᱛᱮ ᱧᱚᱜ ᱟᱸᱡᱚᱢᱚᱜ ᱠᱟᱱᱟ ᱟᱨᱠᱤ
ᱟᱪᱪᱷᱟ
ᱪᱟ ᱪᱮᱫ ᱠᱚ ᱵᱮᱱ ᱪᱤᱠᱟᱹᱭᱮᱫᱟ ᱱᱤᱛᱚᱜ ᱫᱚ
ᱚᱲᱟᱜ ᱨᱮᱜᱮ ᱢᱮᱱᱟᱜ ᱞᱤᱧᱟᱹ
ᱡᱚᱢ ᱵᱟᱲᱟ ᱠᱚ ᱦᱩᱭᱱᱟ ᱥᱮ ᱟᱹᱣᱨᱤ
ᱦᱩᱸ ᱟᱨᱣᱤᱭᱟ
ᱚ ᱛᱟᱦᱚᱞᱮ ᱫᱟᱜ ᱡᱟᱹᱲᱤ ᱠᱚᱫᱚ ᱪᱮᱫ ᱞᱮᱠᱟ ᱟᱯᱮ ᱥᱮᱱᱟᱜ ᱟᱵᱚᱦᱟᱣᱟ ᱠᱚ
ᱦᱮᱸ ᱫᱟᱜ ᱡᱟᱹᱲᱤ ᱠᱚᱫᱚ ᱱᱚᱛᱮᱱᱟᱜ ᱟᱵᱚᱦᱟᱣᱟ ᱠᱚᱫᱚ ᱦᱚᱞᱟ ᱢᱟᱫᱷᱮᱨ ᱠᱷᱚᱱ ᱜᱮ ᱫᱟᱜ ᱮ ᱡᱟᱹᱲᱤᱭᱟ ᱱᱚᱛᱮ ᱢᱟ
ᱦᱮ
ᱟᱨ ᱛᱮᱦᱮᱧ ᱢᱟ ᱟᱨᱚ ᱵᱩᱨᱩ ᱵᱚᱸᱜᱟ ᱠᱟᱱᱟ᱾ ᱚᱱᱟ ᱛᱮᱜᱮ ᱵᱮᱥᱤ ᱥᱮᱛᱟᱜ ᱠᱷᱚᱱ ᱜᱮ ᱡᱟᱹᱲᱤᱭᱟᱵᱚᱱ ᱠᱟᱱᱟ᱾
ᱵᱩᱨᱩ ᱵᱩᱨᱩ ᱵᱚᱸᱜᱟ ᱵᱟᱵᱮᱱ ᱪᱟᱞᱟᱣ ᱟᱠᱟᱱᱟ
ᱵᱟᱝ ᱵᱟᱝ ᱵᱟᱹᱞᱤᱧ ᱪᱟᱞᱟᱣ ᱟᱠᱟᱱᱟ᱾
ᱦᱮᱸ ᱱᱚᱛᱮ ᱢᱟ ᱥᱮᱛᱟᱜ ᱠᱷᱚᱱᱟᱜ ᱜᱮ ᱫᱟᱜ ᱫᱚ ᱫᱟᱜ ᱮᱫᱟ ᱟᱨᱠᱤ ᱢᱟᱱᱮ ᱫᱚᱢᱮ ᱡᱟᱹᱥᱛᱤ ᱫᱚ ᱵᱟᱝ ᱡᱟᱹᱯᱩᱫ ᱡᱟᱠᱮ ᱵᱚᱞᱮ ᱱᱤᱢᱱᱚ ᱪᱟᱯ
ᱦᱳᱭ
ᱦᱮᱸ ᱪᱟᱨᱟ ᱠᱚᱫᱚ ᱵᱟᱝ ᱜᱤᱰᱤ ᱦᱩᱭᱞᱳ ᱟᱠᱟᱼᱟ ᱥᱮ ᱵᱟᱝ
ᱦᱮᱸ ᱪᱟᱨᱟ ᱠᱚᱫᱚ ᱜᱤᱰᱤ ᱦᱩᱭ ᱟᱠᱟᱱᱟ ᱦᱟᱨᱟ ᱧᱚᱜ ᱟᱠᱟᱱᱟ ᱢᱚᱴᱟᱢᱩᱴᱤ ᱟᱨ ᱠᱚᱴᱟ ᱫᱤᱱ ᱢᱤᱫ ᱫᱚᱥ ᱫᱤᱱ ᱜᱟᱱ ᱟᱨ ᱫᱚᱥ ᱫᱤᱱ ᱜᱟᱱ ᱞᱟᱜᱟᱜᱼᱟ ᱛᱟᱨᱯᱚᱨᱮ ᱠᱷᱟᱱᱜᱮ ᱥᱤᱭᱚᱜ ᱠᱚ ᱢᱟᱱᱮ ᱥᱤ ᱦᱩᱭᱩᱜᱼᱟ ᱟᱨᱠᱤ ᱥᱤ ᱵᱟᱲᱟ ᱠᱟᱛᱮᱫ ᱪᱟᱨᱟ ᱠᱚ ᱨᱟᱠᱟᱵ ᱠᱟᱛᱮ ᱨᱚᱦᱚᱭ ᱟᱨᱟᱢᱵᱚ ᱠᱚ ᱦᱩᱭᱩᱜᱼᱟ
ᱦᱳᱭ ᱢᱟᱱᱮ ᱮᱢᱱᱤ ᱫᱚ ᱯᱩᱨᱤ ᱠᱷᱟᱫᱽᱫᱚ ᱥᱤ ᱟᱨᱟᱢᱵᱚ ᱠᱟᱱᱟ ᱥᱮ ᱟᱣᱨᱤ
ᱥᱤ ᱟᱨᱟᱢᱵᱚ ᱜᱚᱫ ᱟᱠᱟᱱᱟ ᱱᱚᱛᱮ ᱢᱟ
ᱚᱻ ᱪᱮᱫ ᱛᱮᱵᱮᱱ ᱥᱤᱭᱮᱫᱼᱟ ᱟᱵᱮᱱ ᱫᱚ ᱫᱟ ᱰᱟᱝᱨᱟ ᱱᱟᱦᱮᱞ ᱥᱮ ᱴᱟᱠᱴᱟᱨ ᱛᱮ
ᱦᱮ ᱱᱮᱛᱟᱨ ᱢᱟ ᱰᱟᱝᱨᱟ ᱱᱟᱦᱮᱞ ᱢᱟ ᱟᱫ ᱪᱟᱵᱟ ᱠᱟᱱᱟ ᱟᱨ ᱡᱟ ᱦᱩᱭᱩᱜ ᱠᱟᱱᱟ ᱢᱮᱥᱤᱱ ᱛᱮᱜᱮ ᱤᱱᱡᱤᱱ ᱤᱱᱡᱤᱱ ᱜᱟᱹᱲᱤ ᱛᱮᱜᱮ ᱚᱱᱮ ᱴᱟᱠᱴᱟᱨ ᱛᱮ
ᱚᱦᱳ ᱦᱮᱸ ᱢᱟ ᱱᱮᱛᱟᱨ ᱫᱚ ᱰᱟᱝᱨᱟ ᱱᱟᱦᱮᱞ ᱫᱚ ᱟᱫ ᱦᱤᱡᱩᱜ ᱠᱟᱱᱟ ᱵᱟᱝ ᱟᱨ ᱠᱤᱪᱷᱩ ᱫᱤᱱ ᱟᱵᱚᱨᱮᱱ ᱜᱚᱲᱚᱢ ᱠᱚᱲᱟ ᱛᱟᱠᱚ ᱠᱚᱫᱚ ᱰᱟᱝᱨᱟ ᱱᱟᱦᱮᱞ ᱪᱮᱫ ᱠᱟᱱᱟ ᱚᱱᱟ ᱜᱮ ᱵᱟᱠᱚ ᱵᱩᱡᱷᱟᱹᱣ ᱫᱟᱲᱮᱭᱟᱜᱼᱟ ᱡᱟᱹᱱᱤᱡ
ᱦᱳᱭ ᱦᱳᱭ
ᱦᱮᱸ ᱥᱮ ᱵᱟᱝ
ᱟᱫᱚ ᱦᱮᱸ
ᱱᱚᱛᱮ ᱦᱚᱸ ᱚᱱᱠᱟ ᱜᱮ ᱟᱨᱠᱤ ᱢᱟᱱᱮ ᱪᱟᱨᱟ ᱠᱚᱫᱚ ᱦᱩᱭ ᱜᱚᱫ ᱠᱟᱱ ᱨᱮᱦᱚᱸ ᱫᱟᱜ ᱚᱵᱷᱟᱵ ᱠᱷᱟᱹᱛᱤᱨ ᱟᱨ ᱤᱭᱟᱹ ᱦᱩᱭᱩᱜᱼᱟ ᱟᱨᱠᱤ ᱢᱟᱱᱮ ᱯᱩᱨᱟᱹ ᱜᱮ ᱥᱤ ᱵᱟᱲᱟ ᱦᱩᱭᱩᱜ ᱠᱟᱱᱟ ᱦᱩᱸ ᱛᱟᱦᱞᱮ ᱵᱩᱨᱩ ᱵᱚᱸᱜᱟ ᱫᱚ ᱟᱵᱮᱱ ᱴᱷᱮᱱ ᱚᱱᱟ ᱫᱚ ᱡᱷᱟᱹᱞ ᱧᱚᱜ ᱜᱮᱭᱟ ᱥᱮ ᱪᱮᱫ
ᱡᱷᱟᱹᱞ ᱧᱚᱜ ᱵᱚᱞᱛᱮ ᱦᱩᱭᱩᱜᱼᱟ ᱯᱚᱭᱛᱨᱤᱥ ᱠᱤᱞᱳᱢᱤᱴᱟᱨ
ᱯᱚᱭᱛᱨᱤᱥ ᱪᱚᱞᱞᱤᱥ ᱠᱤᱞᱳ ᱨᱮᱱᱟᱜ ᱫᱚ ᱡᱷᱟᱹᱞ ᱫᱚ ᱵᱟᱠᱚ ᱞᱟᱭᱟ ᱟᱨᱠᱤ
ᱦᱮᱸ
ᱟ ᱪᱟᱞᱟᱣ ᱵᱟᱲᱟ ᱟᱠᱟᱱᱟ ᱵᱤᱱ ᱢᱤᱫ ᱫᱷᱟᱣ ᱜᱟᱱ
ᱦᱮᱸ ᱪᱟᱞᱟᱣ ᱠᱟᱱᱟᱞᱤᱧ ᱯᱮ ᱯᱩᱱ ᱫᱷᱟᱣ ᱞᱤᱧ ᱪᱟᱞᱟᱣ ᱟᱠᱟᱱᱟ
ᱚᱻ ᱛᱟᱦᱚᱞᱮ ᱟᱹᱞᱤᱧ ᱫᱚ ᱟᱞᱮᱫ ᱫᱚ ᱟᱹᱰᱤ ᱥᱟᱺᱜᱤᱧ ᱟᱞᱮ ᱛᱚ ᱜᱩᱨᱩ ᱜᱩᱨᱩᱜᱟ ᱠᱷᱚᱱᱟᱜ ᱫᱚᱧ ᱟᱹᱞᱤᱧ ᱫᱚ ᱢᱤᱫ ᱫᱷᱟᱣ ᱵᱟᱞᱤᱧ ᱪᱟᱞᱟᱣ ᱟᱠᱟᱱᱟ ᱛᱟᱦᱚᱞᱮ ᱵᱩᱨᱩ ᱵᱚᱸᱜᱟ ᱥᱚᱢᱵᱚᱱᱫᱷᱮ ᱠᱟᱹᱴᱤᱡ ᱡᱟᱦᱟᱱᱟᱜ ᱞᱟᱹᱭᱟᱞᱤᱧ ᱢᱮ ᱪᱮᱫᱠᱟ ᱡᱤᱱᱤᱥ ᱠᱟᱱᱟ
ᱦᱮᱸ ᱵᱩᱨᱩ ᱵᱚᱸᱜᱟ ᱫᱚ ᱦᱩᱭᱩᱜ ᱠᱟᱱᱟ ᱢᱟᱨᱟᱝ ᱵᱩᱨᱩ ᱠᱟᱱᱟᱭ ᱢᱟᱱᱮ ᱡᱟᱦᱟᱸ ᱠᱚ ᱞᱟᱹᱭᱟ ᱠᱟᱱᱟᱭᱥᱚᱨ ᱯᱟᱦᱟᱲ ᱟᱨᱠᱤ ᱟᱫᱚ ᱚᱱᱟ ᱚᱸᱰᱮ ᱫᱚ ᱦᱩᱭᱩᱜ ᱠᱟᱱᱟ ᱢᱟᱨᱟᱝ ᱵᱩᱨᱩ ᱢᱟᱨᱟᱝ ᱵᱩᱨᱩ ᱜᱮ ᱠᱚ ᱵᱚᱸᱜᱟᱦᱟᱭᱟ ᱾
ᱚ ᱪᱮᱛᱟᱱ ᱵᱮᱱ ᱫᱮᱡ ᱵᱟᱲᱟ ᱟᱠᱟᱱᱟ
ᱦᱮᱸ ᱪᱮᱛᱟᱱ ᱞᱤᱧ ᱫᱮᱡ ᱟᱠᱟᱱᱟ ᱾ ᱫᱷᱤᱨᱤ ᱫᱷᱤᱨᱤ ᱫᱷᱤᱨᱤ ᱫᱷᱤᱨᱤ ᱪᱮᱛᱟᱱ ᱨᱮᱠᱚ ᱵᱚᱸᱜᱟᱭᱟ ᱾
ᱚ ᱢᱟᱱᱮ ᱮᱢᱱᱤ ᱢᱩᱨᱛᱤ ᱫᱚ ᱵᱟᱹᱱᱩᱜᱼᱟ ᱵᱟᱝ
ᱵᱟᱝ ᱢᱩᱨᱛᱤ ᱫᱚ ᱵᱟᱹᱱᱩᱜᱼᱟ ᱟᱫᱚ ᱢᱮᱱᱟᱜᱼᱟ ᱢᱟᱱᱮ ᱪᱷᱚᱵᱤ ᱢᱟᱱᱮ ᱯᱷᱳᱴᱳ ᱠᱚ ᱢᱮᱱᱟᱜ ᱛᱟᱭᱟ ᱟᱨᱠᱤ
ᱚ ᱢᱟᱨᱟᱝ ᱵᱩᱨᱩᱣᱟᱜ ᱯᱷᱳᱴᱳ ᱠᱚ
ᱦᱮᱸ ᱢᱟᱨᱟᱝ ᱵᱩᱨᱩᱜ ᱯᱷᱳᱴᱳ ᱟᱛᱮᱫ ᱠᱚ ᱵᱚᱸᱜᱟᱭᱟ ᱡᱟᱦᱟᱸ ᱦᱮᱸ ᱥᱤᱵᱽ ᱠᱚ ᱞᱟᱹᱭ ᱫᱚ ᱩᱱᱤ ᱩᱱᱤᱭᱟᱜ ᱪᱷᱚᱵᱤ ᱟᱨᱠᱤ ᱦᱮᱸ ᱯᱩᱨᱱᱤᱢᱟ ᱦᱳᱭ ᱦᱳᱭ ᱚᱱᱟᱴᱟᱜ ᱚᱱᱟᱴᱟᱜ ᱛᱮᱠᱚ ᱵᱚᱸᱜᱟᱭᱟ ᱢᱟᱨᱟᱝᱵᱩᱨᱩ ᱫᱚ ᱟᱨ ᱵᱚᱸᱜᱟ ᱵᱟᱲᱟ ᱠᱟᱛᱮ ᱡᱮ ᱡᱮᱢᱚᱱ ᱟᱹᱰᱤ ᱦᱚᱲ ᱜᱮ ᱪᱟᱞᱟᱜ ᱠᱟᱱᱟ ᱠᱚ ᱡᱮ ᱡᱮᱢᱚᱱ ᱢᱟᱱᱚᱛ ᱦᱚᱴᱚ ᱠᱟᱜᱼᱟ ᱠᱚ ᱾ ᱡᱮ ᱡᱮᱢᱚᱱ ᱚᱸᱰᱮ ᱵᱚᱸᱜᱟ ᱫᱚ ᱥᱚᱛ ᱦᱚᱸᱭ ᱥᱚᱛ ᱜᱮᱭᱟ ᱾
ᱚ ᱢᱟᱱᱮ ᱠᱟᱹᱢᱤ ᱠᱚ ᱢᱮᱱᱟᱜ ᱛᱟᱠᱚ ᱜᱮᱭᱟ ᱟᱨᱠᱤ ᱡᱟᱦᱟᱸ ᱠᱚ ᱞᱟᱹᱭ ᱨᱚᱲ ᱵᱟᱲᱟ ᱦᱚᱴᱚ ᱠᱟᱜᱼᱟ ᱵᱟᱝ ᱚᱻ ᱚᱱᱟᱜᱮ ᱵᱩᱨᱩ ᱫᱚ ᱢᱟᱱᱮ ᱛᱤᱱᱟᱹᱜ ᱩᱥᱩᱞ ᱛᱮ
ᱵᱩᱨᱩ ᱡᱚᱛᱚ ᱠᱷᱚᱱ ᱢᱟᱨᱟᱝ ᱵᱩᱨᱩ ᱫᱚ ᱚᱱᱟᱜ ᱜᱮ ᱠᱟᱱᱟ ᱟᱨ ᱚᱱᱟ ᱛᱮᱜᱮ ᱠᱚ ᱧᱩᱛᱩᱢ ᱠᱟᱫᱟ ᱢᱟᱨᱟᱝ ᱵᱩᱨᱩ ᱟᱨᱠᱤ
ᱚᱦᱳ ᱦᱮᱸ ᱢᱚᱴᱟᱢᱩᱴᱤ ᱫᱮᱡ ᱫᱮᱡ ᱛᱮ ᱛᱤᱱᱟᱹᱜ ᱜᱟᱱ ᱴᱟᱭᱳᱢ ᱮ ᱦᱟᱛᱟᱣᱟ
ᱫᱮᱡ ᱛᱮ ᱴᱟᱭᱤᱢ ᱦᱟᱛᱟᱣᱟᱭ ᱯᱨᱟᱭ ᱦᱩᱸ ᱥᱮᱨᱚᱠᱚᱢ ᱦᱚᱨ ᱡᱩᱫᱤ ᱵᱟᱝ ᱛᱟᱦᱮᱱᱟ ᱱᱮᱛᱟᱨ ᱢᱟ ᱥᱤᱲᱤ ᱫᱷᱟᱯ ᱠᱚ ᱵᱮᱱᱟᱣ ᱟᱠᱟᱫᱟ ᱾
ᱟᱫᱚ ᱛᱟᱣ ᱢᱚᱴᱟᱢᱩᱴᱤ ᱦᱤᱥᱟᱹᱵ ᱛᱮ ᱴᱟᱭᱤᱢ ᱞᱟᱜᱟᱜᱼᱟ ᱟᱫᱷ ᱜᱷᱚᱱᱴᱟ ᱫᱚ ᱞᱟᱜᱟᱜ ᱜᱮᱭᱟ ᱾
ᱦᱚᱸ ᱛᱟᱞᱟᱨᱮ ᱢᱤᱜ ᱫᱷᱟᱹᱣ ᱡᱤᱨᱟᱹᱜ ᱦᱩᱭᱩᱜᱼᱟ ᱥᱮ ᱪᱮᱫ?
ᱦᱮᱸ ᱦᱮᱸ ᱾ ᱡᱤᱨᱟᱹᱣ ᱵᱟᱲᱟ ᱠᱟᱛᱮ ᱴᱩᱠ ᱴᱟᱠ ᱫᱟᱜ ᱠᱚ ᱧᱩ ᱵᱟᱲᱟ ᱠᱟᱛᱮ ᱟᱫᱚ ᱵᱟᱹᱭ ᱵᱟᱹᱭ ᱛᱮ ᱟᱨᱚ ᱚᱱᱠᱟ ᱜᱮ ᱾ ᱛᱟᱲᱟᱢ ᱤᱫᱤᱭᱟᱜ ᱦᱳᱭᱳᱜᱼᱟ ᱾ ᱛᱟᱦᱞᱮ ᱢᱚᱴᱟ ᱪᱟᱞᱟᱣ ᱟᱫᱷ ᱜᱷᱚᱱᱴᱟ ᱜᱟᱱ ᱟᱫᱷ ᱜᱷᱚᱱᱴᱟ ᱯᱚᱸᱭᱛᱟᱞᱞᱤᱥ ᱢᱤᱱᱤᱴ ᱞᱟᱜᱟᱜᱼᱟ ᱾
ᱢᱟᱱᱮ ᱪᱮᱜ ᱞᱤᱧ ᱞᱟᱹᱭᱫᱟ ᱚᱱᱟ ᱥᱚᱡᱟ ᱥᱩᱡᱤ ᱫᱚ ᱚᱦᱚ ᱵᱮᱱ ᱨᱟᱠᱟᱵ ᱠᱚᱜᱼᱟ ᱡᱟᱱᱤᱡᱽ ᱵᱟᱝ ᱩᱱᱟᱹᱜ ᱢᱟᱨᱟᱝ ᱵᱩᱨᱩ ᱾ ᱛᱚ ᱟᱹᱪᱩᱨ ᱟᱹᱪᱩᱨ ᱛᱮ ᱨᱟᱠᱟᱵᱚᱜ ᱦᱩᱭᱩᱜᱼᱟ ᱾
ᱦᱳᱭ ᱦᱳᱭ ᱾ ᱟᱫᱚ ᱵᱟᱨ ᱯᱮ ᱨᱚᱠᱚᱢ ᱦᱚᱨ ᱢᱮᱱᱟᱜ ᱫᱚ ᱦᱮᱸ᱾
ᱟᱨ ᱱᱤᱛᱚᱜ ᱫᱚ ᱥᱳᱥᱟᱞ ᱢᱤᱰᱤᱭᱟ ᱠᱚᱨᱮ ᱤᱧ ᱧᱮᱞ ᱵᱟᱲᱟᱭᱟ ᱱᱤᱛᱚᱜ ᱫᱚ ᱥᱤᱲᱤ ᱠᱚ ᱵᱮᱱᱟᱣᱫᱟ ᱵᱟᱝ ᱢᱟ ᱥᱟᱹᱨᱤ ᱥᱮ ᱱᱟᱥᱮ?
ᱦᱮᱸ ᱥᱟᱹᱨᱤ ᱥᱟᱹᱨᱤᱜᱮ᱾
ᱦᱩᱸ ᱾ ᱛᱚ ᱱᱤᱭᱟᱹ ᱵᱟᱨ ᱫᱚ ᱵᱟᱵᱮᱱ ᱪᱟᱞᱟᱣ ᱞᱮᱱᱟ?
ᱵᱟᱝ ᱱᱤᱭᱟᱹ ᱫᱷᱟᱹᱣ ᱫᱚ ᱚᱲᱟᱜ ᱨᱮ ᱚᱥᱩᱵᱤᱫᱷᱟ ᱦᱳᱭ ᱠᱟᱱ ᱠᱷᱟᱹᱛᱤᱨ ᱵᱟᱹᱞᱤᱧ ᱪᱟᱞᱟᱣ ᱫᱟᱲᱮ ᱠᱟᱣᱫᱟ ᱾
ᱦᱮᱸ ᱦᱮᱸ ᱦᱮᱸ ᱾
ᱵᱟᱠᱷᱟᱱ ᱞᱤᱧ ᱪᱟᱞᱟᱣ ᱠᱚᱜ ᱜᱮᱭᱟ᱾ ᱚᱱᱮ ᱦᱮᱸ ᱟᱫᱚ ᱢᱳᱚᱴᱟᱢᱩᱴᱤ ᱚᱱᱮ ᱠᱷᱩᱲᱤ ᱰᱩᱝᱨᱤ ᱪᱟᱞᱟᱣ ᱦᱩᱭᱩᱜ ᱞᱟᱹᱜᱤᱫ᱾
ᱦᱚᱸ ᱾ ᱠᱷᱩᱲᱤ ᱰᱩᱝᱨᱤ ᱫᱚ ᱛᱤᱱᱟᱹᱜ ᱛᱟᱹᱨᱤᱠᱷ ᱨᱮ ᱯᱟᱲᱟᱜ ᱠᱟᱱᱟ?
ᱚᱱᱟ ᱫᱚ ᱟᱨ ᱢᱤᱜᱴᱟᱝ ᱥᱚᱱᱤᱵᱟᱨ ᱦᱤᱡᱩᱜ ᱠᱟᱱ ᱥᱚᱱᱤᱵᱟᱨ ᱾
ᱚ ᱠᱷᱩᱲᱤ ᱰᱩᱝᱨᱤ ᱵᱟᱝ? ᱠᱷᱩᱭᱰᱩᱝᱨᱤ ᱵᱚᱨᱚᱝ ᱠᱟᱹᱴᱤᱡ ᱥᱩᱨ ᱧᱚᱜ ᱜᱮᱭᱟ ᱚᱱᱟ ᱠᱷᱩᱭ ᱰᱩᱝᱨᱤ ᱫᱚᱞᱤᱧ ᱪᱟᱞᱟᱣ ᱵᱟᱲᱟ ᱟᱠᱟᱱᱟ ᱟᱨᱠᱤ᱾
ᱦᱮᱸ᱾
ᱵᱩᱨᱩ ᱵᱚᱸᱜᱟ ᱜᱮ ᱵᱟᱹᱞᱤᱧ ᱪᱟᱞᱟ ᱵᱟᱲᱟ ᱱᱟ ᱾ ᱵᱩᱨᱩ ᱵᱚᱸᱜᱟ ᱡᱟᱦᱟᱸ ᱟᱵᱚ ᱥᱟᱱᱛᱟᱲ ᱠᱚᱣᱟᱜ ᱡᱟᱦᱟᱸ ᱚᱱᱟ ᱥᱟᱯᱟᱵ ᱠᱚ ᱟᱨᱠᱤ ᱧᱟᱢᱚᱜ ᱜᱮᱭᱟ ᱥᱮ ᱞᱟᱹᱭᱟᱠᱚ,
ᱦᱮᱸ ᱡᱚᱛᱚ ᱥᱟᱯᱟᱵ ᱠᱚ ᱡᱚᱛᱚ ᱜᱮ ᱧᱟᱢᱚᱜᱼᱟ ᱟᱜ ᱥᱟᱨ ᱠᱟᱹᱯᱤ, ᱛᱤᱨᱭᱳ ᱵᱟᱱᱟᱢ,
ᱴᱟᱢᱟᱠ ᱛᱩᱢᱫᱟᱜ ᱛᱟᱯᱚᱨᱮ, ᱦᱚᱹ ᱥᱩᱠᱨᱤ ᱡᱤᱞ ᱯᱤᱴᱷᱟᱹ ᱠᱟᱱᱴᱷᱟᱲ ᱧᱟᱢᱚᱜᱼᱟ ᱟᱨ
ᱮᱢᱟᱱ ᱛᱮᱱᱟᱜ ᱟᱹᱰᱤ ᱨᱚᱠᱚᱢ ᱡᱮᱞ ᱨᱮᱱᱟᱜ ᱯᱤᱴᱷᱟᱹ ᱧᱟᱢᱟ ᱥᱩᱠᱨᱤ ᱡᱮᱞ ᱮᱸᱜ ᱥᱤᱢ ᱡᱮᱞ ᱮᱭ ᱥᱚᱵ ᱯᱤᱴᱷᱟᱹ ᱠᱚᱦᱚᱸ ᱧᱟᱢᱚᱜ ᱜᱮᱭᱟ, ᱟᱨ ᱚᱸᱰᱮ ᱫᱚ ᱢᱚᱴᱟ ᱢᱩᱴᱤ, ᱛᱟᱨᱟᱥᱤᱧ ᱵᱮᱲᱟ ᱛᱮᱦᱮᱧ ᱡᱮᱢᱚᱱ, ᱛᱮᱦᱮᱧ ᱫᱚ ᱵᱟᱲᱟᱜᱷᱟᱴ ᱠᱟᱱᱟ ᱛᱚ, ᱛᱮᱦᱮᱧ ᱫᱚ ᱟᱵᱚ ᱥᱟᱱᱛᱟᱲᱟᱜ ᱛᱮᱦᱮᱧ ᱫᱚ ᱯᱚᱨᱚᱵᱽ ᱠᱟᱱᱟ,
ᱚᱸᱻ
ᱛᱮᱦᱮᱧ ᱫᱚ ᱛᱟᱨᱟ ᱛᱟᱨᱟᱥᱤᱧ ᱵᱮᱲᱟ ᱫᱚ ᱠᱷᱩᱵ ᱮᱱᱮᱡ ᱥᱮᱨᱮᱧ ᱦᱩᱭᱩᱜᱼᱟ ᱾ ᱴᱟᱢᱟᱠ ᱛᱩᱢᱫᱟᱜ ᱛᱮ ᱴᱟᱢᱟᱠ ᱛᱩᱢᱫᱟᱜ ᱠᱚ ᱨᱩᱭᱟ ᱚᱱᱟ ᱨᱩ ᱛᱮ ᱥᱮᱨᱮᱧ ᱛᱮ ᱟᱵᱚ ᱵᱚᱱ ᱥᱮᱨᱮᱧᱟ ᱾ ᱮᱱᱮᱡᱟᱵᱚᱱ ᱚᱱᱠᱟ ᱥᱤᱥᱴᱮᱢ ᱢᱮᱱᱟᱜᱼᱟ, ᱚᱸᱰᱮ ᱮᱱᱮᱡ ᱥᱮᱨᱮᱧ ᱨᱟᱹᱥᱠᱟᱹ ᱡᱚᱛᱚ ᱨᱚᱠᱚᱢ ᱜᱮ ᱦᱩᱭᱩᱜᱼᱟ, ᱛᱮᱦᱮᱧ ᱫᱚ,
ᱦᱮᱸ ᱦᱮᱸ᱾ ᱫᱚᱠᱟᱱ ᱫᱟᱹᱱᱤ ᱫᱚ ᱥᱟᱯᱷᱤᱥᱮᱱ ᱢᱮᱱᱟᱜᱼᱟ ᱥᱮ ᱠᱟᱹᱴᱤᱡ ᱥᱚᱴ ᱜᱮᱭᱟ?
ᱫᱚᱠᱟᱱ ᱫᱟᱱᱤ ᱫᱚ ᱵᱮᱥᱤ ᱜᱮ ᱛᱟᱦᱮᱱᱟ ᱟᱫᱚ ᱚᱠᱟ ᱞᱮᱠᱟ ᱱᱤᱭᱟᱹ ᱫᱷᱟᱣ ᱫᱚ ᱵᱟᱞᱤᱧ ᱪᱟᱞᱟᱣ ᱫᱟᱲᱮ ᱠᱟᱣᱫᱟ ᱛᱚ ᱟᱫᱚ ᱚᱱᱟ ᱜᱮ ᱦᱟᱸᱜ ᱪᱮᱫ? ᱠᱟ ᱥᱤᱥᱴᱮᱢ ᱟᱠᱟᱱᱟ ᱚᱱᱟᱜᱮ ᱞᱟᱹᱭ ᱵᱟᱲᱤᱧ ᱫᱟᱲᱮᱜ ᱠᱟᱱᱟ, ᱠᱤᱱᱛᱩ ᱡᱟ ᱧᱮᱞᱚᱜ ᱠᱟᱱᱟ ᱧᱮᱞ ᱟᱹᱜᱩ ᱠᱟᱫᱟᱞᱤᱧ ᱢᱚᱴᱟᱢᱩᱴᱤ ᱫᱚᱠᱟᱱ ᱫᱚ ᱛᱷᱤᱨ ᱜᱮ ᱛᱟᱦᱮᱱᱟ ᱾
ᱚ ᱰᱷᱮᱨ ᱜᱮ ᱛᱟᱦᱮᱱᱟ ᱵᱟᱝ ᱵᱟᱝᱢᱟ ᱟᱸᱡᱚᱢ ᱵᱟᱲᱟ ᱠᱟᱱ ᱫᱟᱜ, ᱟᱠᱚ ᱠᱟᱹᱴᱤᱡ ᱫᱟᱜ ᱥᱟᱯᱞᱟᱭ ᱠᱟᱹᱴᱤᱡ ᱠᱚᱢ ᱜᱮᱭᱟ ᱥᱮ ᱪᱮᱫ, ᱞᱟᱹᱭ ᱟᱸᱡᱚᱢ ᱵᱟᱲᱟ ᱟᱠᱟ ᱵᱟᱞᱤᱧ ᱪᱟᱞᱟᱣ ᱟᱠᱟᱱᱟ ᱛᱚ ᱾
ᱦᱮᱸ ᱚᱸᱰᱮ ᱚᱱᱛᱮ ᱫᱚᱢᱟ ᱫᱷᱤᱨᱤ ᱫᱤᱥᱚᱢ ᱦᱚᱲ ᱛᱚ ᱚᱱᱛᱮ ᱫᱚ, ᱠᱤᱪᱞᱤᱜ ᱫᱟᱜ ᱠᱚᱨᱮᱱᱟᱜ ᱥᱚᱢᱚᱥᱥᱟ ᱦᱳᱭ ᱫᱟᱲᱮᱭᱟᱜᱼᱟ, ᱟᱫᱚ ᱱᱤᱭᱟᱹ ᱜᱷᱟᱹᱲᱤ ᱫᱚ ᱦᱚᱭᱛᱳ, ᱦᱮᱸ ᱫᱟᱜᱽ ᱵᱟᱲᱟᱭ ᱫᱟ ᱛᱚ ᱟᱫᱚ ᱢᱚᱴᱟ ᱢᱩᱴᱤ ᱦᱮᱸ ᱦᱚᱭᱛᱚ ᱩᱱᱟᱹᱜ ᱫᱚ, ᱵᱟᱝ ᱥᱚᱴ ᱫᱟᱲᱮᱭᱟᱜᱼᱟ᱾
ᱚᱸ ᱢᱟᱱᱮ ᱪᱮᱫ ᱠᱤᱨᱤᱧ ᱫᱟᱜᱽ ᱠᱚ ᱵᱟᱝ ᱧᱟᱢᱚᱜ ᱜᱮᱭᱟ ᱟᱨᱠᱤ ᱧᱩ ᱞᱟᱹᱜᱤᱫ,
ᱦᱮᱸ ᱠᱤᱨᱤᱧ ᱫᱟᱜᱽ ᱪᱮᱫᱟᱜ ᱵᱟᱝ ᱠᱚᱣᱟᱴᱟᱨ ᱧᱟᱢᱚᱜ ᱜᱮᱭᱟ ᱠᱤᱨᱤᱧ ᱛᱮ ᱧᱟᱢᱚᱜ ᱜᱮᱭᱟ ᱞᱤᱴᱟᱨ ᱞᱤᱴᱟᱨ ᱦᱮᱸ ᱡᱟᱦᱟᱸ ᱡᱮ ᱡᱮᱢᱚᱱ ᱠᱚ ᱵᱮᱵᱚᱦᱟᱨ ᱵᱮᱥᱤᱨ ᱵᱷᱟᱜᱽ ᱜᱮ ᱠᱤᱨᱤᱧ ᱛᱮᱠᱚ ᱧᱩᱭᱮᱫᱟ ᱦᱟᱸᱜ ᱱᱮᱛᱟᱨ ᱢᱟ
ᱦᱮᱸᱛᱚ ᱱᱮᱛᱟᱨ ᱫᱚ ᱡᱚᱛᱚ ᱜᱮᱛᱚ ᱵᱷᱟᱜᱮ ᱱᱟᱸᱜ ᱵᱚ ᱠᱟᱴᱤᱡᱽ ᱵᱷᱟᱜᱮᱭᱟᱜ ᱜᱮᱵᱚᱱ ᱪᱮᱥᱴᱟᱭᱟ ᱟᱨᱠᱤ ᱡᱚᱢᱼ ᱧᱩ ᱠᱚ
ᱦᱮᱸ ᱦᱳᱭ ᱟᱫᱚ, ᱟᱹᱵᱤᱱ ᱛᱟᱦᱞᱮ ᱵᱟᱵᱮᱱ ᱦᱮᱡᱽ ᱟᱠᱟᱱᱟ ᱱᱤᱭᱟᱹ ᱫᱷᱟᱣ ᱵᱟᱵᱤᱱ ᱢᱚᱱᱮ ᱵᱟᱲᱟ ᱠᱟᱫᱟ
ᱢᱚᱱᱮ ᱫᱚ ᱟᱹᱞᱤᱧ ᱫᱚ ᱚᱠᱟ ᱥᱮᱨᱢᱟ ᱦᱚᱸ ᱢᱟᱱᱮ ᱫᱚ ᱟᱞᱤᱧ ᱫᱚ ᱚᱠᱟ ᱥᱮᱨᱢᱟ ᱦᱚᱸ ᱵᱟᱹᱞᱤᱧ ᱪᱟᱞᱟ ᱠᱟᱱᱟ ᱟᱞᱮ ᱥᱮ ᱠᱷᱚᱱ ᱟᱹᱰᱤ ᱥᱟᱺᱜᱤᱧᱟ ᱱᱤᱭᱟᱹ ᱵᱟᱨ ᱢᱚᱱᱮ ᱵᱟᱲᱟ ᱦᱩᱭᱱᱟ ᱫᱟᱜᱽ ᱡᱟᱹᱯᱩᱫᱽ ᱠᱮᱫᱟ ᱵᱟᱝ ᱟᱫᱚ ᱢᱚᱱᱮ ᱠᱚ ᱵᱟᱹᱲᱤᱡᱽ ᱮᱱᱟ ᱢᱮᱱ ᱫᱟ. ᱧ ᱫᱚᱢᱮ ᱦᱚᱲ ᱡᱟᱣᱨᱟᱜ ᱟᱠᱚ ᱞᱚᱴᱚ ᱯᱚᱴᱚ ᱞᱚᱥᱚᱫ ᱨᱮ ᱚᱱᱠᱟ ᱫᱩᱧ ᱢᱚᱱᱮ ᱡᱚᱝᱚᱜ ᱠᱟᱱᱟ ᱟᱨᱠᱤ ᱵᱟᱝ ᱪᱟᱞᱟᱜ ᱦᱩᱭᱩᱜᱼᱟ ᱵᱟᱧᱪᱟᱣ ᱛᱟᱦᱮᱱ ᱠᱷᱟᱱ ᱫᱚ ᱦᱤᱡᱩᱜ ᱠᱟᱱ ᱥᱮᱨᱢᱟ ᱧᱮᱞ ᱦᱩᱭᱩᱜᱼᱟ ᱦᱟᱸᱜ
ᱚ ᱢᱚᱴᱟ ᱢᱩᱴᱤ ᱱᱚᱣᱟ ᱡᱟᱦᱟᱸ ᱵᱟᱲᱟ ᱜᱷᱟᱴ ᱠᱚ ᱞᱟᱹᱭ ᱫᱚ ᱛᱮᱦᱮᱸᱧ ᱫᱚ ᱟᱹᱰᱤ ᱢᱟᱨᱟᱝ ᱟᱹᱰᱤ ᱢᱟᱨᱟᱝ ᱯᱚᱨᱚᱵᱽ ᱜᱮ ᱠᱟᱱᱟ ᱛᱮᱦᱮᱧ ᱫᱚ ᱟᱹᱰᱤ ᱥᱟᱺᱜᱤᱧ ᱥᱟᱺᱜᱤᱧ ᱫᱤᱥᱚᱢ ᱦᱚᱲ ᱵᱮᱝᱜᱚᱞ ᱩᱲᱤᱥᱟ ᱦᱚᱸ ᱟᱥᱟᱢ ᱢᱚᱴᱟ ᱢᱩᱴᱤ ᱱᱮᱯᱟᱞ ᱠᱷᱚᱱ ᱦᱚᱸᱠᱚ ᱦᱚᱲ ᱠᱚ ᱠᱚ ᱦᱤᱡᱩᱜ ᱜᱮᱭᱟ ᱛᱮᱦᱮᱧ ᱫᱤᱱ ᱫᱚ ᱧᱮᱧᱮᱞ
ᱚ ᱦᱚ ᱮᱱᱮᱡ ᱥᱮᱨᱮᱧ ᱦᱩᱭᱩᱜᱼᱟ ᱵᱟᱝ ᱮᱱᱮᱡ ᱥᱮᱨᱮᱧ
ᱦᱮᱸ ᱮᱱᱮᱡ ᱥᱮᱨᱮᱧ ᱦᱩᱭᱩᱜᱼᱟ᱾ ᱟᱨ ᱡᱚᱛᱚ ᱨᱚᱠᱚᱢ ᱡᱟᱱᱟ ᱟᱵᱚᱣᱟᱜ ᱥᱟᱥᱟᱵᱟᱜ ᱡᱚᱛᱚ ᱠᱤᱪᱷᱩ ᱧᱟᱢᱚᱜᱼᱟ ᱚᱸᱰᱮ ᱫᱚ
ᱦᱮᱸ ᱟᱨ ᱫᱟᱢ ᱫᱚ ᱪᱮᱫ ᱞᱮᱠᱟ?
ᱫᱟᱢ ᱫᱚ ᱢᱚᱴᱟᱢᱩᱴᱤ ᱪᱮᱫᱠᱟ ᱫᱚᱠᱟᱱ ᱠᱚᱨᱮ ᱦᱚᱸᱛᱚ ᱚᱱᱠᱟ ᱜᱮ ᱟᱫᱚ ᱱᱚᱰᱮᱸ ᱫᱚ ᱡᱚᱛᱚ ᱠᱤᱪᱷᱩ ᱢᱤᱫ ᱥᱟᱶᱛᱮᱵᱤᱱ ᱧᱟᱢ ᱦᱟᱛᱟ ᱦᱟᱛᱟᱣ ᱫᱟᱲᱮᱭᱟᱜ ᱡᱩᱫᱤ ᱵᱤᱱ ᱢᱚᱱᱮᱭᱟ ᱡᱮ ᱦᱟᱱᱟ ᱵᱟᱝ ᱱᱚᱣᱟ ᱢᱟᱱᱮ ᱦᱚᱭᱛᱚ ᱠᱟᱹᱯᱤ ᱦᱟᱛᱟᱣ ᱪᱟᱞᱟᱣ ᱱᱟᱵᱤᱱ ᱟᱜ ᱥᱟᱨ ᱵᱤᱱ ᱠᱩᱥᱤᱭᱟᱫᱟ ᱥᱟᱨ ᱵᱤᱱ ᱠᱩᱥᱤᱭᱟ ᱫ ᱱᱟᱜ ᱫᱚ ᱟᱨᱚ ᱥᱮ ᱨᱚᱠᱚᱢ ᱵᱳᱭ ᱴᱳᱭ ᱟᱹᱰᱤ ᱨᱚᱠᱚᱢ ᱟᱵᱚ ᱥᱟᱱᱛᱟᱲ ᱥᱚᱢᱟᱡᱽ ᱨᱮᱱᱟᱜ ᱡᱚᱛᱚ ᱨᱚᱠᱚᱢ ᱵᱳᱭ ᱠᱚᱦᱚᱸ ᱧᱟᱢᱚᱜ ᱜᱮᱭᱟ
ᱚ
ᱫᱷᱩᱛᱤ ᱞᱩᱜᱽᱲᱤ ᱦᱮᱸ ᱡᱷᱚᱛᱚ ᱜᱮ ᱧᱟᱢᱚᱜᱼᱟ ᱟᱨᱠᱤ
ᱚ ᱡᱟᱠ ᱛᱟᱞᱮ ᱟᱵᱮᱱ ᱚᱱᱟ ᱮᱱᱮᱡ ᱥᱮᱨᱮᱧ ᱟᱠᱷᱲᱟ ᱵᱷᱤᱛᱤᱨ ᱠᱚᱨᱮᱫ ᱵᱮᱱ ᱡᱟᱦᱟᱱᱟ ᱤᱭᱟ ᱢᱮᱱᱮ ᱨᱩ ᱥᱮ ᱮᱱᱮᱡ ᱮᱢ ᱠᱚᱨᱟᱣ ᱵᱟᱲᱟ ᱟᱠᱟᱼᱟ ᱥᱮ ᱵᱟᱝ
ᱦᱮᱸ ᱨᱩ ᱠᱟᱫᱟᱞᱤᱧ ᱨᱮᱜᱽᱲᱟ ᱞᱤᱧ ᱨᱩ ᱠᱟᱫᱟ ᱨᱮᱜᱽᱲᱟ ᱠᱚ
ᱚ ᱢᱟᱱᱮ ᱨᱩᱥᱤᱠᱟ ᱫᱚᱵᱚᱱ ᱨᱩᱥᱤᱠᱟ ᱧᱚᱜ ᱜᱮᱭᱟ ᱛᱟᱦᱞᱮ ᱠᱟᱹᱴᱤᱡᱽ ᱵᱟᱝ
ᱦᱮᱸ ᱦᱮᱸ
ᱚ ᱡᱟᱠ ᱟᱹᱰᱤ ᱱᱟᱯᱟᱭ ᱚᱱᱟ ᱞᱟᱹᱜᱤᱫ ᱜᱮᱛᱚ ᱵᱚᱱ ᱪᱟᱞᱟᱜᱼᱟ ᱠᱟᱴᱤᱡᱽ ᱡᱟᱭᱜᱟ. ᱠᱟᱹᱴᱤᱡ ᱯᱷᱩᱨᱛᱤ ᱵᱟᱲᱟᱭ ᱦᱩᱭᱩᱜᱼᱟ ᱵᱟᱝ
ᱦᱳᱭ ᱟᱫᱚ ᱢᱟᱱᱮ ᱢᱚᱱᱮ ᱨᱮᱦᱚᱸ ᱡᱮᱢᱚᱱ ᱱᱤᱭ ᱫᱟᱶ ᱵᱟᱹᱞᱤᱧ ᱪᱟᱞᱟᱣ ᱫᱟᱲᱮ ᱠᱟᱫᱟ ᱢᱚᱱᱮ ᱠᱷᱩᱵ ᱠᱚᱥᱴᱚ ᱵᱩᱡᱷᱟᱹᱜ ᱠᱟᱱᱟ ᱡᱮ ᱵᱟᱹᱞᱤᱧ ᱪᱟᱞᱟᱣ ᱫᱟᱲᱮᱭᱟᱫᱟ ᱪᱟᱞᱟᱣ ᱞᱮᱱᱠᱷᱟᱱ ᱟᱹᱰᱤ ᱨᱚᱠᱚᱢ ᱨᱟᱹᱥᱠᱟᱹ ᱵᱟᱲᱟ ᱦᱳᱭ ᱠᱚᱜᱼᱟ᱾ ᱟᱨ ᱢᱚᱴᱟᱢᱩᱴᱤ ᱟᱹᱰᱤ ᱨᱚᱠᱚᱢ ᱦᱚᱲ ᱥᱟᱜ ᱧᱟᱯᱟᱢ ᱵᱟᱲᱟ ᱦᱳᱭ ᱠᱚᱜᱼᱟ᱾
ᱦᱮᱸ ᱦᱮᱸ
ᱚᱱᱟᱜᱮ ᱵᱟᱹᱞᱤᱧ ᱪᱟᱞᱟᱣ ᱫᱟᱲᱮ ᱠᱟᱣᱫᱟ ᱟᱹᱰᱤ ᱠᱷᱩᱵ ᱠᱚᱥᱴᱚ ᱞᱤᱧ ᱵᱩᱡᱷᱟᱹᱣ ᱫᱟ
ᱚᱦᱚᱸ ᱠᱚᱥᱴᱚᱢ ᱫᱚ ᱵᱩᱡᱟᱹᱜ ᱜᱮᱭᱟ ᱪᱤᱠᱟᱹᱭᱟᱵᱤᱱ ᱢᱟ ᱞᱟ. ᱭ ᱢᱮ ᱚᱲᱟᱜ ᱡᱩᱫᱤ ᱩᱥᱟᱹᱨᱟ ᱛᱟᱦᱮᱸᱱᱟ ᱚᱲᱮᱭ ᱚᱥᱵᱤᱛᱟ ᱠᱟᱛᱮ ᱛᱟᱦᱮᱸᱠᱟᱛᱮ ᱫᱚᱦᱚ ᱠᱟ ᱵᱟᱵᱚᱱ ᱫᱟᱲᱮᱭᱟᱜᱼᱟ ᱥᱮ
ᱦᱮᱸ ᱛᱟᱞᱦᱮ ᱦᱳᱲᱳ ᱠᱚ ᱪᱟᱥ ᱠᱚᱫᱚ ᱛᱤᱱ ᱥᱟᱺᱜᱤᱧ ᱠᱮᱫᱟ ᱯᱮ
ᱪᱟᱥ ᱠᱚᱫᱚ ᱪᱮᱫ ᱞᱤᱧ ᱞᱟᱹᱭᱟ ᱠᱟᱹᱴᱤᱡ ᱥᱟᱺᱜᱤᱧ ᱧᱚᱜ ᱜᱮ ᱠᱟᱱᱟ ᱠᱟᱨᱚᱱ ᱫᱚ ᱪᱟᱨᱟ ᱠᱚᱫᱚ ᱦᱳᱭ ᱠᱟᱱᱟ ᱫᱟᱜ ᱡᱟᱹᱲᱤ ᱜᱮ ᱛᱚ ᱵᱟᱹᱱᱩᱜ ᱛᱟᱵᱚᱱᱟ ᱱᱚᱛᱮ ᱟᱞᱮᱥᱮᱫ ᱫᱚ ᱵᱟᱹᱱᱩᱜᱼᱟ ᱟᱨᱠᱤ ᱟᱵᱮᱱ ᱥᱮᱫ ᱪᱮᱫ ᱞᱮᱠᱟ ᱚᱦᱚᱞᱤᱧ ᱞᱟᱹᱭ ᱠᱮᱭᱟ᱾
ᱱᱚᱛᱮ ᱦᱚᱸ ᱡᱟᱹᱲᱤ ᱫᱚ ᱥᱮᱨᱚᱠᱚᱢ ᱮᱠᱴᱟ ᱵᱟᱭ ᱡᱟᱹᱲᱤ ᱠᱟᱫᱟ ᱟᱫᱚ ᱢᱚᱴᱟᱢᱩᱴᱤ ᱪᱟᱥ ᱫᱚ ᱢᱤᱫ ᱫᱷᱟᱣ ᱥᱤ ᱫᱚ ᱜᱟᱱᱚᱜ ᱠᱟᱱᱟ ᱟᱫᱚ ᱫᱚᱥᱨᱟ ᱫᱷᱟᱣ ᱥᱤ ᱫᱚ ᱚᱱᱛᱮᱫᱚ ᱡᱩᱫᱤ ᱫᱟᱜ ᱠᱷᱟᱱ ᱵᱷᱟᱜᱮ ᱞᱮᱠᱟ ᱡᱩᱫᱤ ᱡᱟᱹᱲᱤ ᱠᱷᱟᱱ ᱟᱫᱚ ᱚᱱᱮ ᱫᱚᱥᱨᱟ ᱫᱷᱟᱶ ᱥᱤ ᱠᱟᱛᱮᱜ ᱫᱚ ᱨᱚᱦᱚᱭ ᱫᱚ ᱜᱟᱱ ᱠᱚᱜᱼᱟ ᱟᱫᱚ ᱚᱱᱟᱜᱮ ᱦᱟᱸᱜ ᱪᱮᱫᱠᱟᱭ ᱡᱟᱹᱲᱤᱭᱟᱵᱚᱱ ᱠᱟᱱᱟ ᱚᱱᱟ ᱜᱮ᱾
ᱚᱱᱟᱜᱮ ᱟᱨᱠᱤ ᱢᱟᱱᱮ ᱠᱷᱮᱛ ᱠᱚᱫᱚ ᱨᱮᱰᱤ ᱦᱳᱭ ᱠᱟᱱᱟ ᱚᱞᱨᱮᱰᱤ ᱢᱤᱫ ᱫᱷᱟᱣ ᱡᱩᱫᱤ ᱫᱟᱜ ᱡᱟᱹᱲᱤ ᱠᱚᱣᱟ ᱠᱟᱹᱴᱤᱡ ᱡᱳᱨ ᱧᱚᱜ ᱵᱟᱝ ᱟᱫᱚ ᱯᱩᱨᱟᱹ ᱨᱚᱦᱚᱭ ᱫᱚ ᱟᱨᱟᱢᱵᱚᱭ ᱦᱳᱭᱳᱜᱼᱟ᱾ ᱟᱫᱚ ᱱᱮᱥ ᱫᱚ ᱪᱟᱥ ᱵᱷᱟᱜᱮ ᱦᱳᱭᱳᱜ ᱼᱟ ᱥᱮ ᱵᱟᱝ ᱞᱟᱹᱭ ᱵᱟᱲᱟᱭᱮᱫᱟ ᱠᱚ ᱪᱟᱥᱵᱟᱥ ᱥᱮᱨᱚᱠᱚᱢ ᱫᱚ ᱫᱤᱱᱠᱟᱞᱚᱢ ᱞᱮᱠᱟ ᱫᱚ ᱵᱟᱝ ᱦᱳᱭᱳᱜᱼᱟ ᱛᱤᱱᱟᱹᱜ ᱥᱟᱹᱨᱤ ᱛᱤᱱᱟᱜ ᱮᱲᱮ ᱵᱚᱱ ᱧᱮᱞᱟ ᱦᱟᱸᱜ
ᱟᱫᱚ ᱟᱵᱚᱣᱟᱜ ᱪᱟᱥ ᱜᱮᱛᱚ ᱢᱮᱱ ᱨᱚᱡᱽᱜᱟᱨ ᱛᱚ ᱟᱵᱚ ᱥᱟᱱᱛᱟᱲᱟᱜ ᱫᱚ ᱪᱮᱫ ᱢᱮᱱᱟᱜ ᱛᱟᱵᱚᱱᱟ ᱦᱟᱥᱟ ᱡᱟᱭᱜᱟ ᱦᱚᱸᱛᱚ ᱩᱱᱟᱹᱜ ᱵᱟᱹᱱᱩᱜ ᱛᱟᱢᱟ ᱡᱟ ᱴᱩᱠᱩ ᱢᱮᱱᱟᱜ ᱛᱟᱵᱚᱱᱟ ᱚᱱᱟᱜᱮ ᱵᱷᱟᱜᱮ ᱞᱮᱠᱟ ᱪᱟᱨᱟ ᱮᱢ ᱠᱟᱛᱮ ᱪᱟᱥ ᱢᱚᱴᱟ ᱢᱩᱴᱤ ᱵᱷᱟᱜᱮ ᱱᱟᱯᱟᱭ ᱴᱷᱤᱠ ᱪᱟᱥ ᱦᱳᱭᱳᱜ ᱛᱟᱵᱚᱱᱟ
ᱚᱱᱟ ᱜᱮᱛᱚ ᱚᱱᱟ ᱛᱮᱜᱮ ᱛᱚ ᱟᱵᱚ ᱫᱚ ᱞᱟᱡ ᱫᱚ ᱪᱟᱞᱟᱜ ᱠᱟᱱᱟ ᱪᱟᱥ ᱵᱷᱚᱨᱥᱟ ᱛᱮᱜᱮ ᱪᱟᱥ ᱡᱩᱫᱤ ᱵᱟᱝ ᱦᱳᱭᱳᱜᱼᱟ ᱛᱟᱞᱦᱮ ᱚᱵᱚᱥᱛᱟ ᱠᱷᱟᱨᱟᱯᱚᱜᱼᱟ
ᱦ ᱟᱨ ᱟᱵᱚ ᱵᱚᱱ ᱪᱟᱥ ᱪᱟᱥᱮᱫ ᱛᱮ ᱚᱱᱟ ᱦᱳᱲᱳ ᱠᱚ ᱡᱚᱢ ᱮᱫᱟ ᱩᱱᱠᱩ ᱦᱮᱸ ᱵᱟᱡᱟᱨ ᱨᱮᱱ ᱦᱚᱲ ᱩᱱᱠᱩ ᱢᱟ ᱪᱟᱥ ᱦᱚᱸ ᱵᱟᱠᱚ ᱪᱟᱥᱟ ᱟᱵᱚᱣᱟᱜ ᱪᱟᱥ ᱦᱳᱲᱳ ᱜᱮᱠᱚ ᱡᱚᱢᱫᱟ ᱟᱨ ᱟᱵᱚ ᱚᱱᱟ ᱪᱟᱥ ᱨᱮᱱᱟᱜ ᱯᱩᱭᱥᱟᱹ ᱦᱚᱸ ᱵᱟᱵᱚᱱ ᱧᱟᱢ ᱫᱟ ᱴᱷᱤᱠ ᱥᱟᱺᱦᱤᱡ
ᱵᱟᱝ ᱵᱟᱝ ᱟᱵᱚ ᱫᱚᱵᱚᱱ ᱠᱚᱨᱟᱣ ᱫᱷᱚᱨᱟᱣᱮᱫᱟ ᱟᱨᱠᱤ ᱮᱴᱟᱜ ᱦᱚᱲ ᱠᱚ ᱡᱚᱢᱼ ᱧᱩ ᱡᱚᱱᱚᱜ ᱠᱟᱱᱟ ᱟᱨᱠᱤ ᱵᱷᱟᱜᱮ ᱵᱷᱟᱜᱮ ᱟᱵᱚ ᱛᱚ ᱚᱱᱠᱟ ᱞᱮᱠᱟ ᱡᱮᱵᱚᱱ ᱠᱚᱨᱟᱣᱫᱟ ᱚᱱᱟ ᱨᱮᱱᱟᱜ ᱯᱷᱚᱞ ᱛᱚ ᱚᱱᱠᱟ ᱞᱮᱠᱟ ᱵᱟᱵᱚᱱ ᱧᱟᱢ ᱮᱫᱟ ᱥᱮ ᱫᱟᱢ ᱫᱚ ᱟᱨᱠᱤ᱾
ᱦᱮᱸ᱾ ᱦᱤᱥᱟᱹᱵ ᱨᱮᱢᱟ ᱟᱵᱚ ᱟᱵᱚ ᱵᱚᱱ ᱠᱷᱟᱴᱟᱜ ᱠᱟᱱᱟ